ᱦᱮᱞᱳ
ᱦᱩᱸ
ᱦᱮᱸ ᱡᱚᱦᱟᱨ ᱜᱮ
ᱡᱚᱦᱟᱨ ᱜᱮ ᱡᱚᱦᱟᱨ ᱜᱮ ᱡᱮᱛ ᱠᱚ ᱪᱤᱠᱟᱹᱜ ᱦᱚᱭ ᱨᱚᱲ ᱟᱸᱡᱚᱢᱚᱜ ᱠᱟᱱᱟ
ᱟᱪᱪᱷᱟ
ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱚᱞᱮ
ᱦᱮᱸ ᱱᱤᱛᱚᱜ ᱫᱚ ᱪᱮᱫ ᱦᱚᱸ ᱪᱤᱠᱟ ᱵᱟᱝ ᱦᱩᱭᱩᱜ ᱠᱟᱱᱟ ᱚᱲᱟᱜ ᱨᱮᱜᱮ ᱫᱩᱲᱩᱵ ᱦᱩᱭ ᱟᱠᱟᱱᱟ ᱟᱨᱠᱤ
ᱟᱪᱪᱷᱟ ᱪᱮᱫ ᱞᱮᱠᱟ ᱛᱟᱦᱚᱞᱮ ᱥᱤᱛᱩᱝ ᱠᱟᱱᱟ ᱟᱯᱮ ᱫᱤᱥᱚᱢ ᱠᱚᱥᱮᱫ ᱫᱚ
ᱥᱤᱛᱩᱝ ᱟᱨ ᱟᱞᱚᱵᱤᱱ ᱞᱟᱹᱭ ᱠᱟᱜᱼᱟ ᱫᱚᱢᱮ ᱥᱤᱛᱩᱝ ᱠᱟᱜᱼᱟᱭ ᱟᱨ ᱜᱩᱢ ᱴᱩᱰ ᱦᱚᱸ ᱫᱚᱢᱮ ᱫᱚᱦᱚ ᱟᱠᱟᱫᱼᱟ ᱜᱚᱨᱚᱢ ᱛᱮ ᱵᱷᱟᱹᱜᱤ ᱦᱚᱸ ᱵᱟᱝ ᱵᱩᱡᱷᱟᱹᱜ ᱠᱟᱱᱟ ᱟᱫᱚ ᱚᱲᱟᱜ ᱦᱳᱲᱩ ᱠᱚ ᱵᱟᱝ ᱜᱟᱱᱚᱜ ᱠᱟᱱᱟ ᱚᱱᱠᱟ ᱥᱤᱛᱩᱝ ᱟᱨᱠᱤ
ᱦᱚᱭ ᱟᱨ ᱛᱟᱦᱞᱮ ᱟᱯᱮ ᱥᱮᱫ ᱱᱚᱝᱠᱟ ᱫᱟᱜ ᱡᱟᱹᱲᱤ ᱠᱚ ᱪᱮᱫ ᱞᱮᱠᱟ ᱦᱩᱭᱩᱜ ᱠᱟᱱᱟ ᱥᱮ ᱵᱟᱝ
ᱦᱮᱸ ᱫᱟᱜ ᱡᱟᱹᱲᱤ ᱫᱚ ᱦᱩᱭ ᱫᱚ ᱦᱩᱭᱩᱜ ᱠᱟᱱᱟ ᱠᱚᱫᱤᱱ ᱯᱮ ᱯᱩᱱ ᱫᱤᱱ ᱦᱩᱭᱱᱟ ᱵᱟᱭ ᱫᱟᱜ ᱡᱟᱹᱲᱤᱭ ᱫᱟᱭ ᱜᱩᱢ ᱠᱚᱱ ᱫᱚᱢᱮ ᱫᱚᱦᱚ ᱠᱟᱜᱼᱟᱭ ᱥᱤᱛᱩᱝ
ᱦᱚᱸ ᱟᱞᱮ ᱦᱚᱸ ᱚᱱᱠᱟᱜᱮ ᱦᱚᱞᱟ ᱢᱟᱦᱫᱷᱮᱨ ᱫᱚ ᱠᱟᱹᱴᱤᱡ ᱫᱟᱜ ᱡᱟᱹᱲᱤ ᱠᱮᱫ ᱜᱮᱭᱟ ᱟᱞᱮ ᱥᱮᱫ ᱫᱚ ᱟᱫᱚ ᱚᱱᱟ ᱠᱷᱟᱹᱛᱤᱨ ᱟᱵᱚᱦᱟᱣᱟ ᱠᱚᱫᱚ ᱦᱟᱸᱜ ᱴᱷᱤᱠ ᱜᱮ ᱢᱮᱱᱟᱜ ᱠᱟᱫᱟ ᱱᱤᱛᱳ ᱫᱚ ᱦᱟᱸᱜ ᱚᱱᱠᱟ ᱜᱮ ᱥᱤᱛᱩᱝ ᱜᱮ ᱵᱩᱡᱩᱜ ᱠᱟᱱᱟ ᱟᱫᱚ ᱦᱟᱸᱜ ᱛᱟᱨᱟᱥᱤᱧ ᱫᱤᱠᱷᱤ ᱦᱚᱞᱟ ᱦᱚᱸ ᱚᱝᱠᱟ ᱜᱮ ᱥᱤ ᱛᱩᱝ ᱫᱚ ᱛᱤᱠᱤᱱ ᱵᱮᱲᱟ ᱫᱚ ᱫᱚᱢᱮ ᱥᱤᱛᱩᱝ ᱠᱮᱫᱟᱭ ᱤᱱᱠᱟᱹ ᱛᱟᱨᱟᱥᱤ ᱥᱤᱧ ᱵᱮᱲᱟ ᱫᱚ ᱫᱟᱜ ᱠᱮᱫᱟᱭ ᱟᱫᱚ ᱦᱟᱸᱜ ᱛᱮᱦᱮᱧ ᱚᱝᱠᱟ ᱜᱮ ᱪᱚᱝ ᱦᱟᱸᱜ
ᱦᱚᱭ ᱱᱮᱛᱟᱨ ᱫᱚ ᱥᱟᱨᱟ ᱫᱤᱱ ᱥᱤᱛᱩᱝ ᱟᱭ ᱚᱝᱠᱟᱭ ᱫᱩᱴᱟ ᱯᱚᱨᱮ ᱠᱷᱟᱱ ᱜᱮ ᱟᱫᱚᱭ ᱫᱚᱡᱮ ᱤᱭᱟ ᱨᱤᱢᱤᱞᱮ ᱨᱟᱠᱟᱵᱟᱭ
ᱦᱚᱭ ᱦᱚᱭ ᱚᱱᱟᱜᱮ ᱦᱟᱸᱜ ᱞᱟᱹᱭ ᱵᱟᱝ ᱜᱟᱱᱚᱜ ᱠᱟᱱᱟ ᱛᱤᱱ ᱠᱚᱨᱮ ᱦᱟᱸᱜ ᱫᱟᱜᱟᱭ ᱵᱟᱝ ᱞᱟᱹᱭ ᱢᱟ ᱵᱟᱝ ᱜᱟᱱᱚᱜᱼᱟᱥᱮ
ᱵᱟᱝ ᱜᱟᱱᱚᱜ ᱠᱟᱱᱟ ᱥᱮ ᱪᱮᱜᱠᱟ ᱚᱲᱟᱜ ᱠᱚᱨᱮ ᱡᱷᱚᱛᱚ ᱜᱮ ᱵᱷᱟᱜᱮ ᱜᱮ ᱦᱮᱱᱟᱜ ᱵᱚᱱᱟ
ᱦᱚᱸ ᱦᱚᱸ ᱚᱲᱟᱜ ᱠᱚᱨᱮ ᱫᱚ ᱱᱤᱛᱚᱜ ᱫᱚ ᱦᱟᱸᱜ ᱱᱟᱯᱟᱭ ᱜᱮ ᱱᱤᱛᱚᱜ ᱫᱚ ᱟᱫᱚ ᱦᱟᱸᱜ ᱤᱧ ᱫᱚ ᱦᱟᱸᱜ ᱚᱲᱟᱜ ᱥᱮᱫ ᱨᱮᱫᱚ ᱵᱟᱪᱩᱧᱟ ᱛᱚ ᱢᱟᱱᱮ ᱤᱧ ᱫᱚ ᱵᱟᱭᱨᱮ ᱥᱮᱜ ᱨᱮ ᱢᱤᱱᱟᱹᱧᱟ
ᱟᱫᱚ ᱚᱲᱟᱜ ᱥᱮᱫ ᱫᱚ ᱯᱷᱳᱱ ᱱᱚᱝᱠᱟ ᱯᱷᱳᱱ ᱵᱟᱲᱟ ᱦᱳᱭ ᱞᱮᱱᱜᱮᱭᱟ ᱱᱟᱯᱟᱭ ᱜᱮ ᱢᱮᱱᱟᱜ ᱠᱚᱣᱟ ᱦᱚᱭ ᱦᱟᱸᱜ ᱦᱚᱭ ᱟᱫᱚ ᱦᱟᱸᱜ ᱱᱚᱜᱼᱚᱭ ᱛᱚ ᱟᱢᱵᱟᱵᱚᱛᱤ ᱠᱚ ᱥᱮᱴᱮᱨᱚᱜ ᱠᱟᱱᱟ ᱟᱢᱵᱟᱵᱚᱛᱤ ᱥᱮᱱ ᱦᱟᱸᱜ ᱚᱲᱟᱜ ᱥᱮᱱ ᱪᱟᱞᱟᱜ ᱦᱩᱭᱩᱜᱼᱟ
ᱦᱳᱭ
ᱛᱟᱞᱦᱮ ᱟᱯᱮ ᱥᱮᱱ ᱟᱢᱵᱟᱵᱚᱛᱤ ᱠᱚ ᱪᱮᱜᱞᱮᱠᱟ ᱯᱚᱨᱚᱵᱽ ᱠᱚ ᱦᱳᱭᱳᱜᱼᱟᱥᱮ ᱵᱟᱝ
ᱵᱟᱝ ᱯᱚᱨᱚᱵᱽ ᱠᱚᱫᱚ ᱵᱟᱝ ᱦᱳᱭᱳᱜ ᱜᱮᱭᱟ ᱟᱞᱮ ᱥᱮᱫ ᱫᱚ ᱟᱢᱵᱟᱵᱚᱛᱤ ᱨᱮᱫᱚ ᱡᱮᱢᱚᱱ ᱥᱤᱢᱯᱩᱞ ᱡᱮᱢᱚᱱ ᱦᱩᱭᱩᱜ ᱜᱮᱭᱟ ᱥᱮᱨᱚᱠᱚᱢ ᱜᱮ ᱟᱨᱠᱤ ᱟᱞᱮᱥᱮᱫ ᱛᱚ ᱚᱱᱠᱟ ᱫᱚ ᱵᱟᱝ ᱦᱳᱭᱳᱜ ᱜᱮᱭᱟ᱾
ᱛᱟᱦᱞᱮ ᱚᱝᱠᱟ ᱪᱮᱫ ᱠᱚ ᱞᱟᱹᱭᱟ ᱠᱟᱱᱴᱷᱟᱲ ᱠᱚᱯᱮ ᱡᱚᱢ ᱜᱮᱭᱟ ᱥᱮ ᱵᱟᱝ ᱠᱟᱱᱴᱷᱟᱲ ᱠᱷᱟᱹᱡᱟᱲᱤ
ᱦᱚᱸ ᱠᱟᱱᱴᱷᱟᱲ ᱠᱷᱟᱹᱡᱟᱹᱲᱤ ᱫᱚᱞᱮ ᱡᱚᱢ ᱜᱮᱭᱟ ᱞᱮ
ᱦᱚᱭᱛᱚ ᱛᱟᱦᱚᱞᱮ ᱟᱢᱵᱟᱵᱚᱛᱤ ᱠᱚᱫᱚ ᱚᱱᱟ ᱜᱮᱛᱚ ᱯᱤᱴᱷᱟᱹ ᱞᱟᱴᱷᱟ ᱵᱟᱲᱟᱭ
ᱟᱢᱵᱟᱵᱚᱛᱤ ᱨᱮᱫᱚ ᱠᱟᱱᱴᱷᱟᱲ ᱠᱚ ᱚᱝᱠᱟ ᱠᱚ ᱡᱟᱦᱟᱸ ᱛᱤᱱᱟᱹᱜ ᱡᱚᱢ ᱚᱱᱟ ᱠᱚ ᱠᱚ ᱡᱟᱦᱟᱸ
ᱯᱷᱚᱞ ᱠᱚ ᱛᱟᱦᱮᱱᱟ ᱚᱱᱟ ᱠᱚᱜᱮ ᱠᱚ ᱡᱚᱢᱟ ᱟᱨᱼ
ᱦᱳᱭ ᱦᱳᱭ ᱯᱷᱚᱞ ᱠᱚ ᱚᱱᱟ ᱟᱫᱚ ᱛᱟᱦᱚᱞᱮ ᱠᱷᱟᱱ ᱪᱮᱫᱟᱜ ᱡᱮ ᱟᱢᱵᱟᱵᱟᱛᱤ ᱨᱮᱜᱮ ᱠᱟᱱᱴᱷᱟᱲ ᱠᱚ ᱡᱚᱢᱟ ᱱᱚᱣᱟ ᱨᱮᱱᱟᱜ ᱵᱤᱥᱚᱭ ᱦᱚᱸ ᱵᱟᱝ ᱵᱟᱲᱟᱭ ᱦᱩᱭᱩᱜ ᱟᱫᱚ ᱪᱮᱜ ᱠᱷᱟᱹᱛᱤᱨ ᱛᱮᱪᱚ ᱦᱟᱸᱜ ᱾
ᱦᱳᱭ ᱚᱱᱟ ᱫᱚ ᱟᱹᱞᱤᱧ ᱦᱚᱸ ᱩᱱᱟᱹᱜ ᱮᱠᱴᱟ ᱵᱟᱹᱞᱤᱧ ᱵᱟᱲᱟᱭᱟ ᱾ ᱛᱚ ᱡᱮᱴᱩᱠᱩ ᱟᱹᱞᱤᱧ ᱟᱹᱞᱤᱧᱟᱜ ᱟᱹᱭᱩᱡᱚᱛ ᱛᱮᱞᱤᱧ ᱞᱮᱭᱟ ᱡᱮ ᱱᱚᱭᱟ ᱵᱚᱪᱷᱚᱨ ᱨᱮᱱᱟᱜ ᱯᱷᱚᱞ ᱛᱚ ᱞᱮᱭᱟᱠᱚ ᱢᱤᱫ ᱫᱷᱟᱣ ᱨᱮ ᱦᱚ ᱡᱚᱢ ᱜᱮᱞᱟ ᱫᱚ ᱫᱚᱨᱠᱟᱨ ᱜᱮ ᱱᱚᱣᱟ ᱫᱚ ᱱᱤᱭᱟᱹ ᱥᱮᱨᱢᱟᱢ ᱢᱮᱱᱟᱜ ᱢᱮ ᱛᱮᱢ ᱡᱚᱢᱮᱜᱼᱟ ᱦᱚᱭ ᱛᱚ ᱵᱟ ᱠᱟᱞᱚᱢ ᱫᱚᱭ ᱦᱚᱭᱛᱚ ᱵᱟᱢ ᱛᱟᱦᱮᱸ ᱫᱟᱲᱮᱭᱟᱜᱼᱟ ᱾ ᱚᱱᱟ ᱠᱚ ᱞᱟᱹᱭᱟ ᱡᱮ ᱢᱮᱫᱴᱟᱝ ᱡᱮ ᱪᱮᱫ ᱥᱚᱢᱚᱭ ᱞᱮᱠᱷᱟᱱ ᱜᱮ ᱡᱷᱚᱛᱚ ᱠᱤᱪᱷᱩ ᱵᱚ ᱡᱚᱢ ᱫᱟᱲᱮᱜ ᱵᱟᱠᱷᱟᱱ ᱮᱢᱱᱤ ᱫᱤᱱ ᱨᱮᱢᱟᱛᱚ ᱡᱚᱢ ᱥᱚᱢᱚᱭ ᱵᱟᱢ ᱧᱟᱢᱟ ᱥᱮ ᱡᱮ ᱡᱟᱦᱟᱸ ᱛᱤᱱᱟᱹᱜ ᱜᱮ ᱛᱟᱦᱮᱱ ᱢᱟ ᱚᱲᱟᱜ ᱨᱮ ᱡᱚᱢ ᱥᱚᱢᱚᱭ ᱫᱚ ᱵᱟᱢ ᱴᱟᱭᱤᱢ ᱜᱮ ᱵᱟᱢ ᱧᱟᱢᱟ ᱡᱮ ᱤᱧ ᱱᱚᱣᱟ ᱡᱤᱱᱤᱥ ᱴᱟᱜ ᱱᱤᱭᱟᱹ ᱥᱚᱢᱚᱭ ᱡᱚᱢ ᱦᱩᱭᱩᱜ ᱛᱤᱧᱟᱹ ᱾ ᱚᱱᱟ ᱠᱷᱟᱹᱛᱤᱨ ᱠᱚ ᱱᱚᱣᱟ ᱠᱚ ᱞᱮᱭ ᱦᱚᱪᱚ ᱠᱟᱜᱼᱟ ᱡᱮ ᱢᱮᱫᱴᱟᱝ ᱡᱟᱦᱟᱱᱟᱜ ᱯᱟᱨᱵᱚᱱ ᱞᱮᱠᱟ ᱵᱚ ᱫᱚᱦᱚ ᱞᱮᱠᱷᱟᱱ ᱡᱮ ᱴᱟᱭᱤᱢ ᱦᱚᱭ ᱩᱰᱩᱠ ᱫᱟᱲᱮᱭᱟᱜ ᱟᱭ ᱥᱮ ᱡᱤᱱᱤᱥᱴᱟᱜ ᱦᱚᱸ ᱡᱚᱢ ᱦᱚᱭ ᱫᱟᱲᱮᱭᱟᱜ ᱟᱭ ᱾
ᱦᱳᱭ ᱮᱝᱠᱷᱟᱱ ᱟᱵᱚᱣᱟᱜ, ᱟᱵᱚᱣᱟᱜ ᱡᱟᱦᱟᱸ ᱛᱤᱱᱟᱹᱜ ᱠᱟᱹᱢᱤ ᱨᱮᱱᱟᱜ ᱦᱚᱸ ᱢᱟᱱᱮ ᱤᱱ ᱫᱤᱱ ᱫᱚ ᱠᱟᱹᱢᱤ ᱠᱚᱫᱚ ᱵᱚᱱ ᱪᱷᱩᱴᱤᱭᱟ ᱦᱮᱸ ᱵᱟᱝ?
ᱦᱳᱭ ᱦᱳᱭ ᱦᱳᱭ ᱾ ᱠᱟᱹᱢᱤ ᱢᱟ ᱟᱞᱮ ᱰᱮᱞᱤ ᱜᱮᱵᱚ ᱠᱟᱹᱢᱤᱭᱟ ᱠᱤᱱᱛᱩ ᱢᱤᱫ ᱫᱤᱱ ᱦᱚᱸ ᱢᱟᱱᱮ ᱪᱮᱫᱻ ᱠᱚ ᱞᱮᱭᱟ ᱛᱚ ᱫᱚ ᱢᱤᱫᱴᱷᱮᱱ ᱫᱩᱲᱩᱵ ᱠᱟᱛᱮᱫ ᱫᱚ ᱵᱟᱵᱚ ᱡᱚᱢ ᱧᱩ ᱧᱩ ᱜᱮᱭᱟ ᱥᱮ ᱡᱟᱦᱟᱸ ᱛᱤᱱᱟᱹᱜ ᱚᱲᱟᱜ ᱦᱚᱲ ᱠᱚ ᱛᱟᱦᱮᱱ ᱨᱮᱦᱚ ᱾ ᱚᱱᱟᱛᱮ ᱱᱚᱣᱟ ᱵᱟᱜ ᱟᱪᱟᱨ ᱚᱱᱩᱥᱴᱷᱟᱱ ᱠᱚᱫᱚ ᱠᱚ ᱫᱚᱦᱚ ᱠᱟᱜᱼᱟ ᱾ ᱡᱟᱛᱮ ᱦᱚᱲ ᱦᱚᱸ ᱦᱚᱲ ᱦᱚᱲ ᱵᱚ ᱵᱷᱤᱲᱚᱜ ᱢᱟ ᱢᱤᱫᱴᱷᱮᱱ ᱵᱚ ᱛᱟᱦᱮᱱ ᱢᱟ ᱾
ᱚᱝᱠᱟᱜᱮ, ᱚᱝᱠᱟᱜᱮ ᱟᱵᱚ ᱦᱚᱲ ᱠᱚᱣᱟᱜ ᱫᱚ ᱚᱝᱠᱟᱜᱮ ᱛᱚ ᱢᱮᱱᱟᱜ ᱟᱠᱟᱫᱟ ᱾ ᱵᱟᱦᱟ ᱥᱚᱦᱚᱨᱟᱭ ᱠᱚᱨᱮ ᱡᱮᱢᱚᱱ ᱵᱟᱦᱟ ᱥᱚᱨᱦᱟᱭ ᱠᱚᱨᱮ ᱡᱤᱞ ᱦᱟᱹᱠᱩ ᱠᱚᱵᱚᱱ ᱡᱚᱢᱟ
ᱡᱚᱢᱟ ᱦᱚᱵᱮ
ᱟᱨ ᱡᱮᱢᱚᱱ ᱱᱚᱝᱠᱟ ᱡᱮᱢᱚᱱ ᱟᱥᱟᱲ ᱵᱚᱸᱜᱟ ᱫᱚ ᱱᱤᱛᱚᱜ ᱱᱚᱣᱟ ᱠᱟᱱᱴᱷᱟᱲ ᱫᱚ ᱡᱟᱦᱟᱸ ᱛᱤᱱᱟᱹᱜ ᱯᱷᱚᱞ ᱰᱚᱞ ᱠᱚᱵᱚᱱ ᱡᱚᱢᱟ, ᱡᱚ ᱵᱤᱞᱤ ᱠᱚ
ᱡᱚ ᱵᱤᱞᱤ ᱠᱚ ᱦᱳᱭ ᱾ ᱡᱚᱢ ᱫᱚ ᱫᱚᱨᱠᱟᱨ ᱫᱚᱨᱠᱟᱨ ᱜᱮ ᱡᱮ ᱠᱟᱹᱢᱤ ᱜᱮ ᱧᱮᱞ ᱞᱮᱠᱷᱟᱱ ᱫᱚ ᱮᱢᱚᱱ ᱫᱚ ᱵᱟᱝᱟ ᱡᱚᱢ ᱦᱚᱸ ᱫᱚᱨᱠᱟᱨ ᱠᱟᱹᱢᱤ ᱦᱚᱸ ᱫᱚᱨᱠᱟᱨ ᱛᱚᱵᱮ ᱛᱚ ᱦᱚᱲᱢᱚ ᱨᱮ ᱫᱟᱲᱮ ᱦᱚᱸ ᱦᱮᱡ ᱟᱢᱟ ᱥᱮ ᱤᱭᱟᱹ ᱨᱟᱹᱥᱠᱟᱹ ᱦᱚᱸ ᱛᱟᱦᱮᱱᱟ ᱾
ᱦᱳᱭ ᱡᱚᱢ ᱵᱟᱝ ᱦᱳᱭ ᱡᱚᱢ ᱵᱟᱝ ᱞᱮᱱᱠᱷᱟᱱ ᱼᱮᱠᱷᱟᱱ ᱫᱟᱲᱮ ᱫᱚ ᱪᱤᱠᱟᱹ ᱛᱮ ᱧᱟᱢᱚᱜᱼᱟ ᱾
ᱪᱤᱠᱟᱹ ᱛᱮᱢ ᱧᱟᱢ ᱦᱳᱭ ᱚᱱᱟᱫᱚ ᱥᱤᱡᱤᱱ ᱨᱮᱱᱟᱜ ᱯᱷᱚᱞ ᱠᱚᱦᱚᱸ ᱡᱚᱢ ᱫᱚᱨᱠᱟᱨᱚᱜᱼᱟ ᱯᱷᱚᱞ ᱡᱟᱦᱟᱱᱟᱜ ᱡᱟᱦᱟᱸ ᱛᱤᱱᱟᱹᱜ ᱜᱮ ᱯᱷᱚᱞ ᱠᱚ ᱢᱮᱱᱟᱜᱼᱟ ᱾ ᱠᱟᱹᱴᱤᱡ ᱪᱩᱞᱩᱝ ᱨᱮᱦᱚᱸ ᱡᱚᱢ ᱫᱚᱨᱠᱟᱨ, ᱪᱟᱠᱷᱟ ᱫᱚᱨᱠᱟᱨ ᱯᱟᱹᱦᱤᱞ ᱦᱟᱯᱲᱟᱢ ᱠᱚᱠᱚ ᱞᱟᱹᱭ ᱜᱮᱭᱟ ᱥᱮᱨᱢᱟ ᱨᱮ ᱡᱟᱦᱟᱱ ᱡᱚᱜᱮ ᱡᱚᱢ ᱠᱟᱹᱴᱤᱡ ᱪᱩᱞᱩᱝ ᱨᱮᱦᱚᱸ ᱡᱚᱢ ᱫᱚᱨᱠᱟᱨ ᱜᱮ
ᱦᱳᱭ ᱥᱮᱨᱢᱟᱨ ᱨᱮ ᱡᱟᱦᱟᱸ ᱛᱤᱱᱟᱹᱜ ᱫᱟᱨᱮ ᱢᱟᱱᱮ ᱥᱮᱨᱢᱟᱨ ᱨᱮ ᱟᱹᱰᱤᱜᱟᱱ ᱦᱚᱛᱚ ᱫᱟᱨᱮ ᱢᱮᱱᱟᱜᱼᱟ ᱟᱫᱚ ᱡᱚᱛᱚ ᱫᱟᱨᱮ ᱨᱮᱱᱟᱜ ᱫᱚ ᱦᱚᱭᱛᱳ ᱡᱚᱛᱚ ᱡᱟᱭᱜᱟ ᱥᱮᱱ ᱫᱚ ᱵᱟᱝ ᱦᱚᱸ ᱛᱟᱦᱮᱸ ᱫᱟᱲᱮᱭᱟᱜᱼᱟ ᱦᱮᱸ ᱵᱟᱝ? ᱟᱫᱚ ᱡᱟᱦᱟᱸ ᱴᱩᱠᱩ ᱡᱟᱦᱟᱸ ᱴᱩᱠᱩ ᱢᱮᱱᱟᱜᱼᱟ ᱚᱱᱟ ᱠᱚᱛᱮᱜᱮ ᱦᱚᱸ ᱡᱚᱢ ᱵᱟᱲᱟᱭ ᱦᱩᱭᱩᱜᱼᱟ ᱾
ᱡᱚᱢ ᱵᱟᱲᱟ ᱫᱚ ᱫᱚᱨᱠᱟᱨ ᱾
ᱦᱳᱭ ᱟᱨ ᱱᱤᱛᱳᱜ ᱫᱚ ᱦᱟᱸᱜ ᱚᱝᱠᱟ ᱠᱚ ᱡᱚᱢ ᱵᱟᱲᱟ ᱦᱩᱭᱩᱜ ᱠᱟᱱ ᱜᱮᱭᱟ ᱛᱟᱦᱚᱞᱮ ᱟᱯᱮ ᱥᱮᱜ ᱚᱱᱠᱟ ᱛᱟᱞᱮ ᱠᱷᱤᱡᱩᱨ ᱠᱚ ᱢᱮᱱᱟᱜ ᱟᱥᱮ ᱵᱟᱝ?
ᱦᱚᱸ ᱛᱟᱞᱮ ᱠᱷᱤᱡᱩᱨ ᱩᱞ ᱱᱚᱣᱟ ᱠᱚᱫᱚ ᱢᱮᱱᱟᱜᱼᱟ᱾ ᱟᱨ ᱠᱟᱱᱴᱷᱟᱲ ᱦᱚᱸ ᱢᱮᱱᱟᱜᱼᱟ᱾
ᱱᱚᱝᱠᱟ ᱛᱮᱨᱮᱞ ᱠᱚ ᱛᱟᱨᱚᱚᱵ ᱠᱚ ᱵᱷᱩᱸᱰᱨᱟᱹ ᱠᱚ ᱛᱟᱨᱯᱚᱨᱮ ᱠᱩᱲᱤᱜ ᱨᱟᱢᱟ ᱛᱟᱨᱯᱚᱨᱮ
ᱵᱟᱪᱩᱜᱼᱟ ᱟᱞᱮ ᱥᱮᱫ ᱫᱚ ᱚᱱᱟ ᱠᱚᱫᱚ ᱵᱟᱹᱪᱩᱜᱼᱟ ᱚᱱᱟ ᱠᱚᱜᱮ ᱢᱟᱱᱮ ᱡᱚᱢ ᱠᱟᱛᱮ ᱦᱚᱸ ᱟᱣᱨᱤᱞᱮ ᱧᱟᱢ ᱡᱮ ᱪᱮᱫ ᱞᱮᱠᱟ ᱵᱩᱡᱷᱟᱹᱜ ᱜᱮᱭᱟ ᱚᱱᱟ ᱠᱚᱫᱚ ᱟᱨᱠᱤ
ᱦᱳᱭ ᱢᱟᱱᱮ ᱟᱞᱮ ᱫᱚ ᱛᱚ ᱵᱤᱨ ᱫᱤᱥᱚᱢ ᱛᱚ ᱟᱫᱚ ᱵᱤᱨ ᱫᱤᱥᱚᱢ ᱨᱮᱫᱚ ᱦᱟᱸᱜ ᱡᱚᱛᱚ ᱜᱮ ᱡᱚᱢ ᱵᱤᱞᱤ ᱠᱚ ᱢᱮᱱᱟᱜ ᱟᱠᱟᱫᱟ᱾ ᱟᱫᱚ ᱚᱱᱟ ᱠᱷᱟᱹᱛᱤᱨ ᱛᱮ ᱦᱟᱸᱜ ᱟᱞᱮ ᱠᱚᱫᱚ ᱦᱟᱜᱞᱮ ᱚᱱᱟ ᱠᱚᱫᱚᱞᱮ ᱡᱚᱢ ᱵᱟᱲᱟ ᱠᱟᱜ ᱜᱮᱭᱟ ᱢᱟᱱᱮ ᱟᱞᱮ ᱫᱚ ᱥᱤᱡᱤᱱ ᱨᱮ ᱡᱟᱦᱟᱱᱟᱜ ᱜᱮ ᱡᱚ ᱵᱤᱞᱤ ᱠᱚ ᱦᱩᱭᱩᱜ ᱜᱮᱭᱟ ᱦᱳᱭ ᱟᱫᱚ ᱦ ᱟᱨ ᱱᱚᱣᱟ ᱦᱚᱸ ᱢᱟᱱᱮ ᱯᱨᱚᱛᱮᱠ ᱵᱚᱪᱷᱚᱨ ᱫᱚ ᱚᱱᱠᱟ ᱫᱚ ᱚᱠᱟ ᱥᱩᱚᱢᱟᱹᱭ ᱠᱚᱢ ᱡᱚᱜᱼᱟ ᱚᱠᱟ ᱥᱢᱚᱭ ᱚᱠᱟ ᱥᱳᱢᱚᱭ ᱪᱚᱝ ᱵᱟᱝ ᱡᱚᱜᱼᱟ ᱢᱟᱱᱮ ᱱᱚᱣᱟ ᱦᱚᱸ ᱪᱮᱫ ᱞᱮᱠᱟ ᱠᱷᱟᱹᱛᱤᱨ ᱪᱚᱦᱟᱜ ᱵᱟᱝ ᱡᱚᱜᱼᱟ ᱢᱟᱱᱮ ᱯᱨᱚᱛᱮᱠ ᱵᱚᱪᱷᱚᱨ ᱫᱚ ᱵᱟᱝ ᱵᱟᱝ ᱦᱩᱭᱩᱜ ᱜᱮᱭᱟ ᱚᱠᱟ ᱥᱚᱢᱚᱭ ᱪᱚᱝ ᱚᱠᱟ ᱥᱚᱢᱚᱭ ᱠᱚᱢ ᱢᱟᱱᱮ ᱦᱩᱭ ᱫᱚ ᱦᱩᱭᱩᱜ ᱦᱩᱭᱩᱜ ᱜᱮᱭᱟ ᱚᱠᱟ ᱠᱚᱢ ᱦᱩᱭᱩᱜᱼᱟ ᱵᱤᱥᱤ ᱦᱩᱭᱩᱜᱼᱟ ᱚᱱᱠᱟ ᱵᱮᱯᱟᱨ
ᱦᱮ ᱚᱱᱠᱟ ᱜᱮ ᱟᱞᱮ ᱥᱮᱫ ᱛᱚ ᱚᱱᱟ ᱵᱤᱞᱤ ᱠᱚᱫᱚ ᱵᱟᱟᱹᱪᱩᱜᱼᱟ ᱚᱱᱟ ᱠᱚ ᱵᱤᱞᱤ ᱠᱚᱞᱮ ᱢᱟᱱᱮ ᱧᱩᱛᱩᱢ ᱠᱚᱫᱚᱞᱮ ᱟᱸᱡᱚᱢ ᱵᱟᱲᱟ ᱟᱠᱟᱜᱼᱟ ᱠᱤᱱᱛᱩ ᱡᱚᱢ ᱠᱚᱫᱚ ᱵᱟᱞᱮ ᱡᱚᱢ ᱟᱠᱟᱫ ᱞᱟᱹᱭ ᱜᱮᱭᱟᱞᱮ ᱡᱮ ᱚᱱᱟ ᱡᱤᱱᱤᱥ ᱠᱚ ᱡᱚᱢ ᱞᱮᱠᱷᱟᱱ ᱵᱷᱟᱜᱤ ᱠᱤᱱᱛᱩ ᱵᱟᱵᱚ ᱧᱟᱢ ᱞᱮᱠᱷᱟᱱ ᱫᱚ ᱪᱮᱫ ᱦᱩᱭᱩᱜᱼᱟ ᱟᱨᱠᱤ
ᱦᱳᱭ ᱚᱱᱟ ᱢᱟ ᱠᱟᱛᱷᱟ ᱠᱟᱱ ᱜᱮ ᱟᱨ ᱵᱟᱡᱟᱨ ᱥᱟᱨ ᱠᱚᱨᱮ ᱦᱚᱸᱛᱚ
ᱵᱟᱝ ᱧᱟᱢᱚᱜ ᱦᱳᱭ ᱵᱟᱡᱟᱨ ᱟᱞᱮ ᱱᱚᱣᱟ ᱵᱟᱡᱟᱨ ᱠᱚᱨᱮᱫᱚ ᱵᱟᱝ ᱧᱟᱢᱚᱜᱚᱜ ᱜᱮᱭᱟ ᱚᱱᱟ ᱵᱤᱞᱤ ᱠᱚᱫᱚ
ᱦᱳᱭ ᱟᱨ ᱚᱱᱟ ᱠᱚ ᱠᱤᱪᱷᱩᱜᱟᱱ ᱧᱟᱢᱚᱜ ᱨᱮᱦᱚᱸ ᱚᱱᱟ ᱠᱚᱢᱟ ᱫᱤᱱ ᱠᱚᱨᱮ ᱠᱚ ᱢᱟᱱᱮ ᱯᱷᱨᱤᱡᱽ ᱠᱚᱨᱮ ᱠᱚ ᱫᱚᱦᱚ ᱵᱟᱲᱟ ᱟᱠᱟᱫᱟ ᱛᱤᱥ ᱫᱤᱱ ᱨᱮᱱᱟᱜ ᱠᱟᱱᱟ ᱨᱚᱠᱟ ᱨᱚᱠᱟ ᱡᱟᱦᱟᱸ ᱡᱚᱢ ᱨᱚᱠᱟ ᱠᱟᱛᱮᱫ ᱡᱟᱦᱟᱸ ᱛᱤᱭᱳᱜ ᱠᱟᱛᱮ ᱡᱚᱢ ᱟᱨ ᱡᱟᱦᱟᱸ ᱯᱷᱤᱨᱤᱡᱽ ᱠᱚᱨᱮᱛᱮ ᱯᱷᱤᱨᱤᱡᱽ ᱠᱚᱨᱮ ᱛᱟᱦᱮᱸ ᱠᱟᱛᱮ
ᱦᱳᱭ ᱟᱫᱚ ᱥᱟᱛᱴᱟ ᱟᱞᱟᱫᱟ ᱜᱮ ᱵᱩᱡᱷᱟᱹᱜᱼᱟ ᱟᱨᱠᱤ ᱩᱱᱟᱹ ᱛᱮ
ᱦᱳᱭ ᱡᱮᱢᱚᱱ ᱱᱤᱭᱟᱹ ᱵᱟᱨ ᱛᱮᱨᱮᱞ ᱠᱚᱫᱚ ᱚᱱᱠᱟ ᱵᱟᱝ ᱡᱚ ᱵᱟᱝ ᱡᱚ ᱞᱮᱱ ᱛᱟᱦᱮᱸᱜᱼᱟ ᱟᱫᱚ ᱛᱮᱨᱮᱞ ᱠᱚᱫᱚ ᱚᱱᱠᱟ ᱵᱟᱝ ᱡᱚᱢ ᱵᱟᱲᱟ ᱦᱩᱭ ᱟᱠᱟᱱᱟ ᱱᱮᱥ ᱫᱚ ᱵᱮᱨᱮᱞ ᱦᱚᱸ ᱵᱟᱝ ᱡᱚᱢ ᱦᱩᱭᱟᱱᱟ ᱟᱨ ᱱᱤᱛᱚᱜ ᱫᱚ ᱦᱟᱸᱜ ᱠᱳᱫ ᱠᱩᱳᱫᱽ ᱵᱤᱞᱤᱭ ᱟᱠᱟᱱᱟ ᱠᱩᱳᱫᱽ ᱠᱚ ᱡᱚᱢ ᱦᱩᱭᱩᱜᱼᱟ ᱡᱟᱢ ᱠᱚ ᱚᱱᱟᱱᱟᱜ
ᱦᱩᱸ ᱦᱩᱸ ᱟᱨ ᱟᱞᱮ ᱥᱮᱫ ᱫᱚ ᱪᱟᱵᱟᱭᱮᱱᱟ ᱾
ᱟᱞᱮ ᱥᱮᱫ ᱫᱚ ᱟᱹᱣᱨᱤ ᱮᱦᱚᱵᱚᱜᱼᱟ ᱦᱟᱸᱜ ᱱᱚᱜᱼᱚᱭ ᱡᱚᱜ ᱠᱟᱱ ᱢᱟᱱᱮ ᱮᱦᱚᱵ ᱮᱦᱚᱵ ᱟᱫᱚ ᱜᱟᱰᱟ ᱠᱚᱨᱮᱱᱟᱜ ᱦᱳᱭ ᱠᱤᱪᱷᱩ ᱢᱮᱱᱟᱜ ᱟᱠᱟᱫᱟ ᱠᱤᱪᱷᱩ ᱵᱚᱲᱚ ᱵᱚᱲᱚ ᱜᱮᱭᱟ ᱚᱱᱟ ᱫᱚ ᱦᱟᱸᱜ ᱟᱥᱟᱲ ᱵᱚᱸᱜᱟ ᱚᱱᱠᱟ ᱚᱱᱠᱟ ᱦᱟᱸᱜ ᱡᱚᱜᱼᱟ ᱢᱟᱱᱮ ᱦᱩᱲᱩ ᱨᱚᱦᱚᱭ ᱦᱩᱲᱩ ᱦᱩᱲᱩ ᱨᱚᱦᱚᱭ ᱥᱚᱢᱚᱭ ᱚᱱᱟ ᱫᱚ ᱪᱮᱫ ᱡᱟᱢ ᱠᱚ ᱢᱮᱛᱟᱜ ᱠᱟᱱᱟ ᱡᱮ ᱢᱟᱱᱮ ᱟᱹᱰᱤ ᱨᱚᱠᱚᱢ ᱡᱟᱢ ᱦᱚᱸ ᱥᱤᱡᱮᱱ ᱨᱮ ᱢᱮᱱᱟᱜ ᱟᱛᱚ
ᱦᱳᱭ ᱦᱳᱭ ᱟᱞᱮ ᱥᱮᱫ ᱫᱚ ᱡᱟᱦᱟᱱ ᱡ ᱩᱞ ᱛᱷᱮᱠᱮ ᱟᱨ ᱢᱟᱱᱮ ᱠᱟᱴᱷᱟᱞ ᱠᱷᱤᱡᱩᱨ ᱴᱤᱡᱩᱨ ᱠᱚ ᱡᱟᱦᱟᱱᱟᱜ ᱜᱮ ᱯᱷᱚᱞ ᱡᱟᱦᱟ ᱜᱮ ᱟᱨᱠᱤ ᱪᱮᱫ ᱤᱧ ᱞᱟᱹᱭᱟ ᱢᱮ ᱞᱚᱜᱚᱱ ᱜᱮ ᱵᱤᱞᱤᱜ ᱜᱮᱭᱟᱭ ᱞᱚᱜᱚᱱ ᱜᱮ ᱪᱟᱵᱟᱜ ᱜᱮᱭᱟ ᱢᱟᱱᱮ ᱡᱟᱦᱟᱸ ᱟᱯᱮ ᱥᱮᱫ ᱮᱠᱷᱚᱱᱦ ᱢᱮᱱᱟᱜ ᱜᱮᱭᱟ ᱫᱟᱨᱮ ᱨᱮ
ᱦᱳᱭ ᱱᱤᱛᱚᱜ ᱡᱮᱢᱚᱱ ᱢᱟᱱᱮ ᱩᱞ ᱫᱟᱨᱮ ᱨᱮ ᱩᱞ ᱠᱚᱫᱚ ᱦᱟᱸ ᱢᱮᱱᱟᱜ ᱜᱮᱭᱟ ᱠᱤᱪᱷᱩ ᱠᱤᱪᱷᱩ ᱫᱟᱨᱮ ᱨᱮ ᱩᱞ ᱠᱚ ᱢᱮᱱᱟᱜ ᱜᱮᱭᱟ ᱡᱚᱛᱚ ᱜᱮ ᱢᱮᱱᱟᱜ ᱟᱠᱟᱫᱟ ᱾
ᱟᱞᱮᱥᱮᱫ ᱫᱚ ᱯᱩᱨᱟᱹ ᱫᱟᱨᱮ ᱠᱚᱨᱮᱜ ᱜᱮ ᱪᱟᱵᱟᱭᱮᱱ ᱛᱟᱞᱮᱭᱟ ᱾
ᱚ ᱱᱚᱣᱟ ᱫᱚ ᱵᱟᱡᱟᱨ ᱥᱟᱦᱟᱨ ᱨᱮ ᱢᱤᱱᱟᱹᱧᱟ ᱟᱫᱚ ᱵᱟᱡᱟᱨ ᱨᱮᱱᱟᱜ ᱩᱞ ᱦᱚᱸ ᱱᱚᱰᱮ ᱢᱤᱫᱴᱟᱝ ᱫᱟᱨᱮ ᱢᱮᱱᱟᱜ ᱛᱟᱞᱮᱭᱟ ᱟᱞᱮᱭᱟᱜ ᱜᱮᱴ ᱵᱟᱭᱨᱮ ᱨᱮ ᱟᱫᱚ ᱚᱸᱰᱮᱱᱟᱜ ᱩᱞ ᱠᱚᱜᱮᱞᱮ ᱡᱚᱢ ᱵᱟᱲᱟᱭᱟ ᱚᱸᱰᱮᱱᱟᱜ ᱩᱞ ᱦᱟᱸᱜ ᱢᱮᱱᱟᱜ ᱜᱮᱭᱟ ᱾ ᱟᱫᱚ ᱱᱚᱸᱰᱮᱱᱟᱜ ᱩᱞ ᱫᱚ ᱢᱟᱱᱮ ᱛᱤᱭᱳᱜ ᱫᱚ ᱦᱟᱸᱜ ᱵᱟᱝᱠᱚ ᱛᱤᱭᱳᱜ ᱦᱚᱪᱚᱣᱟᱜᱼᱟ ᱱᱚᱝᱠᱟ ᱫᱚ ᱢᱟᱱᱮ ᱦᱚᱭ ᱛᱮ ᱡᱟᱦᱟᱸ ᱛᱤᱱᱟᱹᱜ ᱣᱩᱨᱩ ᱵᱟᱲᱟᱜᱼᱟ ᱚᱱᱟᱜᱮᱢ ᱚᱱᱟᱜᱮᱢ ᱡᱚᱢ ᱫᱟᱲᱮᱭᱟᱜᱼᱟ ᱫᱚᱢᱮ ᱥᱤᱵᱤᱞᱟᱛᱚ ᱟᱹᱰᱤ ᱜᱟᱱ ᱦᱚᱲ ᱠᱚ ᱦᱤᱡᱩᱜᱼᱟ ᱦᱚᱭ ᱞᱮᱠᱷᱟᱱ ᱜᱮ ᱟᱫᱚ ᱤᱧᱦᱚᱸ ᱢᱤᱫ ᱢᱤᱫ ᱫᱤᱱ ᱜᱟᱱ ᱟᱞᱮ ᱦᱚᱸᱞᱮ ᱪᱟᱞᱟᱣ ᱞᱮᱱ ᱛᱟᱦᱮᱱᱟ ᱟᱹᱜᱩ ᱞᱮᱫᱟᱞᱮ ᱡᱚᱢ ᱵᱟᱲᱟ ᱠᱮᱫᱟᱞᱮ
ᱚ
ᱟᱫᱚ ᱚᱱᱠᱟ ᱫᱚ ᱦᱟᱜ ᱵᱟᱝ ᱟᱫᱚ ᱱᱤᱛᱳ ᱫᱚ ᱚᱱᱠᱟ ᱢᱮᱱᱟᱜ ᱜᱮᱭᱟ ᱢᱟᱱᱮ ᱫᱟᱨᱮ ᱦᱚᱸ ᱠᱚᱢ ᱧᱚᱜ ᱟᱠᱟᱱᱟ ᱛᱚ ᱥᱟᱹᱨᱫᱤ ᱠᱷᱚᱱ ᱟᱫᱚ ᱳᱭ ᱯᱮᱭᱟ ᱯᱩᱱᱭᱟᱹ ᱜᱟᱱ ᱫᱟᱨᱮ ᱨᱮ ᱡᱚ ᱠᱟᱱᱟ ᱢᱟᱱᱮ ᱢᱮᱱᱟᱜ ᱟᱠᱟᱫᱟ
ᱟᱪᱪᱷᱟ
ᱟᱨ ᱩᱞ ᱠᱚ ᱡᱟᱦᱟᱱᱟᱜ ᱡᱤᱱᱤᱥ ᱜᱮ ᱡᱚᱠᱷ... ᱠᱷᱚᱱ ᱮ ᱪᱟᱵᱟ ᱦᱤᱡᱩᱜᱼᱟ ᱩᱱᱜᱮ ᱫᱚᱢᱮ ᱡᱚᱡᱚᱢ ᱥᱟᱱᱟᱣᱟ
ᱫᱚᱢᱮ ᱡᱚᱡᱚᱢ ᱜᱮ ᱥᱟᱱᱟᱣᱟ ᱟᱨ ᱡᱚᱠᱷᱚᱱ ᱛᱟᱦᱮᱱᱟ ᱣᱩᱨᱩ ᱜᱤᱰᱤᱜ ᱠᱟᱱᱟ ᱟᱨ ᱪᱮᱫ ᱠᱚ ᱥᱮᱭᱟ ᱪᱟᱵᱟᱜ ᱠᱟᱱᱟ ᱛᱚᱠᱷᱚᱱ ᱫᱚ ᱟᱫᱚ ᱡᱚᱢ ᱦᱚᱸ ᱵᱟᱝ ᱥᱟᱱᱟᱣᱟ ᱟᱨ ᱡᱚᱠᱷᱚᱱ ᱜᱮ ᱫᱟᱨᱮ ᱯᱷᱟᱠᱟᱭ ᱮᱱᱟ ᱪᱟᱵᱟᱭ ᱮᱱᱟ ᱠᱟᱹᱴᱤᱡ ᱡᱚᱢ ᱞᱮᱠᱷᱟᱱ ᱦᱩᱭ ᱠᱚᱜᱼᱟ ᱛᱤᱥ ᱠᱚᱨᱮᱪᱚ ᱦᱩᱭᱱᱟ ᱵᱤᱞᱤᱭᱮᱱᱟ ᱪᱟᱵᱟᱭᱮᱱᱟ ᱚᱱᱮ ᱝᱠᱟ ᱵᱚ ᱞᱟᱹᱭᱟ
ᱦᱳᱭ ᱦᱳᱭ ᱱᱤᱛᱚᱜ ᱡᱮᱢᱚᱱ ᱟᱯᱮᱥᱮᱱ ᱡᱟᱹᱱᱩᱢ ᱠᱚ ᱡᱟᱹᱱᱤᱡ ᱜᱟᱱ ᱢᱮᱱᱟᱜ ᱟᱥᱮ ᱵᱟᱝ ᱡᱟᱹᱱᱩᱢ ᱫᱟᱨᱮ
ᱦᱚᱸᱜ ᱡᱟᱹᱱᱩᱢ ᱫᱟᱨᱮ ᱫᱚ ᱢᱮᱱᱟᱜᱼᱟ ᱠᱷᱩᱵ ᱠᱚᱢ ᱟᱨᱠᱤ
ᱟᱪᱪᱷᱟ ᱟᱫᱚ ᱱᱤᱛᱚᱜ ᱢᱟᱱᱮ ᱡᱟᱹᱱᱩᱢ ᱠᱚ ᱫᱚᱢᱮ ᱡᱚᱢ ᱥᱟᱱᱟ ᱠᱟᱱᱟ ᱱᱤᱛᱚᱜ ᱡᱟᱹᱱᱩᱢ ᱠᱤ ᱡᱚ ᱟ ᱫᱚ ᱚᱱᱟᱜᱮ ᱟᱞᱮ ᱥᱮᱫ ᱫᱚ ᱡᱟᱹᱱᱩᱢ ᱠᱚ ᱱᱚᱝᱠᱟ ᱠᱚ ᱨᱚᱦᱚᱲ ᱠᱟᱜ ᱜᱮᱭᱟ ᱟᱨ ᱩᱛᱩ ᱦᱚᱸᱠᱚ ᱩᱛᱩ ᱵᱟᱲᱟᱭ ᱜᱮᱭᱟ ᱚᱱᱠᱟ
ᱟᱞᱮᱥᱮᱫ ᱫᱚ ᱵᱟᱠᱚ ᱨᱚᱦᱚᱲ ᱜᱮᱭᱟ ᱩᱛᱩ ᱦᱚᱸ ᱩᱱᱟᱹᱴᱟ ᱵᱟᱠᱚ ᱡᱚᱢ ᱜᱮᱭᱟ ᱩᱱᱟᱹᱜ ᱡᱟᱹᱱᱩᱢ ᱦᱚᱸ ᱵᱟᱹᱪᱩᱜᱼᱟ ᱥᱤᱡᱤᱱ ᱨᱮᱱᱟᱜ ᱮᱢᱱᱤ ᱜᱮ ᱢᱟᱱᱮ ᱮᱢᱱᱤ ᱜᱮ ᱡᱚᱢ ᱫᱚᱢᱮ ᱠᱚ ᱠᱩᱥᱤᱜ ᱟᱭ ᱟᱨᱠᱤ ᱡᱟᱦᱟᱸ ᱫᱟᱨᱮ ᱨᱮ ᱧᱩᱨᱩᱜ ᱠᱟᱱᱟᱭ ᱥᱚᱸᱜᱮ ᱥᱚᱸᱜᱮ ᱡᱚᱢ
ᱚ
ᱚᱝᱠᱟ ᱜᱮ ᱢᱟᱱᱮ ᱟᱰᱤ ᱦᱚᱲ ᱛᱚ ᱢᱟᱱᱮ ᱮᱸ ᱟᱹᱰᱤ ᱡᱟᱭᱜᱟ ᱨᱮ ᱢᱮᱱᱟᱜ ᱵᱚᱱᱟ ᱛᱚ ᱟᱨ ᱡᱚᱛᱚ, ᱡᱚᱛᱚ ᱫᱤᱥᱚᱢ ᱫᱚ ᱵᱟᱝ ᱥᱚᱢᱟᱱᱟ ᱥᱮ ᱟᱨ ᱦᱚᱭ ᱟᱛ... ᱛᱩ ᱫᱤᱥᱚᱢ ᱠᱚᱦᱚᱸ ᱟᱨ ᱚᱱᱟᱠᱟ ᱨᱚᱲ ᱠᱚᱦᱚᱸ ᱠᱤᱢᱵᱟ ᱵᱷᱩ ᱢᱟᱜ ᱟᱞᱟᱫᱟ ᱜᱮ ᱛᱟᱰᱚᱱᱟ
ᱦᱳᱭ
ᱟᱫᱚ ᱩᱸᱻ... ᱢᱤᱫ ᱫᱤᱱ ᱵᱟᱝ ᱢᱟᱱᱮ ᱢᱤᱫ ᱫᱤᱱ ᱫᱚ ᱢᱤᱫ ᱫᱤᱱ ᱵᱟᱝ ᱢᱤᱫ ᱫᱤᱱ ᱢᱤᱫᱴᱷᱮᱱ ᱜᱤᱛᱚ ᱵᱚᱱ ᱛᱟᱦᱮᱸ ᱠᱟᱱᱟ ᱦᱮᱸ ᱵᱟᱝ
ᱦᱳᱭ ᱦᱳᱭ
ᱟᱫᱚ ᱦᱟᱱᱛᱮ ᱱᱷᱟᱛᱮ
ᱱᱮᱛᱟᱨ ᱫᱚ ᱦᱟᱱᱛᱮ ᱱᱷᱟᱛᱮ ᱮᱱᱟ ᱰᱚ ᱡᱮ ᱨᱮᱸᱜᱮᱡ ᱡᱟᱞᱟ ᱞᱟᱡ ᱡᱟᱞᱟ ᱡᱮ ᱡᱟᱨ ᱦᱟᱱᱛᱮ ᱱᱷᱟᱛᱮ ᱵᱚ ᱪᱟᱞᱟᱜ ᱠᱟᱱᱟ ᱵᱚ ᱚᱠᱟ ᱨᱮᱜᱮ ᱡᱚᱢ ᱵᱚ ᱧᱟᱢᱮᱜ-ᱟ ᱚᱸᱰᱮ ᱜᱮᱵᱚ ᱛᱟᱦᱮᱱ ᱠᱟᱱᱟ ᱚᱸᱰᱮ ᱜᱮᱵᱚ ᱟᱹᱥᱩᱞᱚᱜ ᱠᱟᱱᱟ ᱟᱫᱚ ᱪᱮᱫ
ᱟᱫᱚ ᱚᱱᱛᱮ ᱨᱮᱜᱮ ᱵᱚᱱ ᱵᱟᱥᱟᱜ ᱠᱟᱱᱟ ᱟᱫᱚ ᱚᱱᱛᱮ ᱨᱮᱜᱮ ᱡᱟᱦᱟᱸ
ᱟᱫᱚ ᱵᱚᱱ ᱡᱚᱢ ᱵᱟᱵᱚ ᱧᱟᱢ ᱞᱮᱠᱷᱟᱱ ᱟᱵᱚ ᱦᱚᱵᱚ ᱛᱟᱦᱮᱱᱟ ᱪᱤᱠᱟᱹᱛᱮ ᱢᱤᱫᱴᱮᱱ ᱫᱩᱠ ᱛᱟᱦᱮᱸ ᱞᱮᱠᱷᱟᱱ ᱛᱮ ᱟᱨ ᱡᱚᱢ ᱫᱚ ᱵᱟᱵᱚᱱ ᱧᱟᱢᱟ ᱥᱮ ᱚᱠ ᱨᱮᱜᱮ ᱠᱟᱹᱢᱤ ᱛᱟᱦᱮᱸ ᱧᱟᱢ ᱟᱵᱚ ᱚᱸᱰᱮ ᱜᱮᱵᱚ ᱡᱚᱢ ᱧᱩ ᱦᱚᱵᱚ ᱧᱟᱢᱟ ᱚᱱᱟᱛᱮ ᱚᱸᱰᱮ ᱦᱚᱸᱵᱚ ᱪᱟᱞᱟᱜ-ᱟ ᱡᱷᱚᱛᱚ ᱟᱨᱠᱤ ᱯᱟᱹ ᱡᱚ ᱠᱚ ᱤᱫᱤ ᱠᱟᱛᱮᱫ ᱜᱷᱮᱴ ᱯᱚᱴᱚᱢ ᱠᱚ ᱤᱫᱤ ᱠᱟᱛᱮᱫ
ᱦᱳᱭ ᱦᱳᱭ
ᱚᱝᱠᱟ ᱛᱮᱜᱮ ᱟᱫᱚ ᱦᱚᱲ ᱟᱵᱚ ᱦᱚᱲ ᱫᱚ ᱵᱚ ᱟᱞᱟᱫᱟ ᱟᱞᱟᱫᱟ ᱵᱚ ᱛᱟᱦᱮᱱ ᱠᱟᱱᱟ
ᱦᱳᱭ ᱟᱨ ᱱᱤᱛᱳᱜ ᱫᱚ ᱧᱮᱞ ᱦᱩᱭᱩᱜ ᱠᱟᱱᱟ ᱢᱟᱱᱮ ᱚᱝᱠᱟᱜᱮ ᱫᱚᱢᱮ ᱠᱚ ᱠᱟᱢᱤ ᱭᱮᱫᱟ ᱢᱟᱱᱮ ᱫᱤᱱ ᱫᱤᱱ ᱛᱮ ᱱᱚ ᱚᱱᱠᱟ ᱟᱵᱚ ᱦᱚᱸ ᱠᱟᱢᱤ ᱠᱟᱢᱤ ᱠᱟᱱᱟ ᱠᱚᱛ ᱱᱩᱱᱟᱹᱜ ᱠᱟᱢᱤ ᱵᱟᱝ ᱦᱩᱭ